ᱡᱚᱦᱟᱨ ᱜᱮ ᱟᱹᱞᱤᱧᱟᱜ ᱟᱲᱟᱝ ᱪᱮᱫ ᱞᱮᱠᱟ ᱟᱡᱚᱢᱚᱜ ᱠᱟᱱᱟ ᱱᱟᱯᱟᱭ ᱜᱤ?
ᱦᱳᱭ ᱱᱟᱯᱟᱭ ᱜᱮ ᱮᱠᱫᱚᱢ ᱵᱷᱟᱹᱜᱤ ᱜᱮ ᱟᱸᱡᱚᱢᱚᱜ ᱠᱟᱱᱟ ᱾
ᱟᱪᱪᱷᱟ ᱵᱷᱟᱜᱮ ᱟᱸᱡᱚᱢ ᱞᱮᱱᱠᱷᱟᱡ ᱜᱮ ᱢᱩᱪᱟᱹᱫ ᱫᱷᱟᱹᱨᱤᱡ ᱜᱮ ᱱᱟᱯᱟᱭ ᱦᱩᱭᱩᱜᱼᱟ ᱾
ᱦᱳᱭ ᱦᱳᱭ ᱦᱳᱭ
ᱪᱮᱫ ᱞᱮᱠᱟ ᱛᱚᱵᱮ ᱟᱯᱮ ᱥᱮᱫ ᱫᱟᱜ ᱡᱟᱹᱲᱤ ᱠᱚ?
ᱫᱟᱜ ᱡᱟᱹᱲᱤ ᱠᱚᱫᱚ ᱛᱤᱦᱤᱧ ᱦᱟᱹᱵᱤᱡ ᱫᱚ ᱵᱟᱹᱱᱩᱜ ᱦᱟᱛᱟᱲᱟ ᱾ ᱨᱤᱢᱤᱞ ᱵᱟᱲᱟᱭᱮᱫᱼᱟᱭ ᱫᱟᱜ ᱫᱚ ᱵᱟᱭ ᱫᱟᱜ ᱠᱟᱜᱼᱟ ᱦᱳᱭ
ᱦᱩᱸ ᱟᱪᱪᱷᱟ
ᱟᱞᱮ ᱥᱮᱫ ᱡᱚᱠᱷᱚᱱᱮᱢ ᱧᱮᱞᱟ ᱛᱚ ᱟᱞᱮ ᱥᱮᱫ ᱫᱚ ᱱᱚᱜᱼᱚᱭ ᱫᱟᱜ ᱡᱟᱹᱲᱤ ᱠᱚᱫᱚ ᱦᱟᱸᱜ ᱛᱮᱦᱤᱧ ᱫᱚ ᱦᱟᱸᱜ ᱥᱮ ᱦᱚᱞᱟ ᱦᱚᱸ ᱵᱟᱭ ᱫᱟᱜ ᱠᱟᱫᱟ ᱾ ᱞᱟᱦᱟ ᱦᱤᱞᱳᱜ ᱦᱟᱸᱜ ᱫᱟᱜ ᱵᱟᱲᱟ ᱞᱮᱫᱟ ᱟᱹᱰᱤ ᱠᱟᱡᱟᱠ ᱜᱮ ᱢᱮᱱ ᱠᱟᱛᱮᱫ ᱫᱚ ᱵᱚᱞᱮ ᱯᱩᱨᱟᱹᱣ ᱦᱚᱭ ᱫᱟᱜ ᱛᱚᱭ ᱫᱟᱜ ᱞᱮᱫᱟ ᱟᱫᱚ ᱯᱩᱨᱟᱹ ᱯᱮᱨᱮᱡ ᱯᱟᱲᱟ ᱞᱮᱱᱟ ᱟᱫᱚ ᱤᱱᱟᱹ ᱛᱟᱭᱱᱚᱢ ᱫᱚ ᱟᱹᱣᱨᱤ ᱫᱟᱜᱟᱭ ᱾ ᱟᱫᱚ ᱟᱯᱮ ᱥᱮᱫ ᱚᱱᱟ ᱟᱯᱷᱚᱨ ᱵᱟᱲᱟ ᱠᱚ ᱦᱩᱭ ᱵᱟᱲᱟᱭᱮᱱᱟ ᱥᱮ ᱟᱹᱣᱨᱤ?
ᱦᱮᱸ ᱟᱯᱷᱚᱨ ᱵᱟᱲᱟ ᱠᱚᱫᱚ ᱦᱩᱭ ᱵᱟᱲᱟ ᱟᱠᱟᱱᱟ, ᱟᱸ ᱡᱟᱱᱟᱢ ᱵᱟᱲᱟ ᱟᱠᱟᱱᱟ ᱾ ᱠᱟᱹᱴᱤᱡ ᱠᱟᱹᱴᱤᱡ ᱟᱫᱚ ᱵᱟᱨ ᱦᱟᱯᱛᱟ ᱢᱤᱫ ᱦᱟᱯᱛᱟ ᱜᱟᱱ ᱯᱚᱨᱮ ᱠᱷᱚᱱ ᱜᱮᱞᱮ ᱮᱦᱚᱵᱚᱜᱼᱟ ᱾
ᱟᱪᱪᱷᱟ ᱟᱞᱮ ᱦᱚᱸ ᱱᱚᱜᱼᱚᱭ ᱱᱤᱛᱚᱜ ᱢᱤᱫ ᱫᱷᱚᱢ ᱜᱮ ᱰᱩᱵᱟᱹᱣ ᱞᱮᱠᱷᱟᱡ ᱵᱚᱞᱮ ᱜᱟᱯᱟ ᱜᱟᱯᱟ ᱢᱮᱭᱟᱝ ᱥᱮ ᱡᱟᱦᱟᱸ ᱛᱤ ᱨᱮᱜᱮ ᱰᱩᱵᱟᱹᱣ ᱞᱮᱠᱷᱟᱱ ᱜᱮ ᱦᱟᱸᱜ ᱦᱩᱲᱩ ᱨᱚᱦᱚᱭ ᱞᱮ ᱮᱦᱚᱵᱟ ᱾
ᱦᱩᱸ ᱦᱩᱸ ᱦᱩᱸ
ᱮᱱᱛᱮ ᱫᱟᱜ ᱨᱮᱜᱮ ᱪᱮᱫ ᱞᱮᱠᱟᱭ ᱫᱟᱜᱟ ᱚᱱᱠᱟ ᱜᱮ ᱡᱚᱠᱷᱚᱱ ᱠᱟᱹᱢᱤ ᱦᱩᱭᱩᱜᱼᱟ ᱞᱟᱦᱟ ᱥᱮᱫ ᱪᱟᱞᱟᱣ ᱫᱚ ᱾ ᱫᱟᱜ ᱛᱷᱚᱲᱟ ᱜᱟᱱᱮ ᱚᱱᱠᱟ ᱵᱟᱭ ᱫᱟᱜ ᱠᱟᱜ ᱛᱮ ᱛᱚ ᱚᱱᱟ ᱠᱚ ᱠᱷᱟᱱ ᱛᱟᱦᱮᱸ ᱱᱤᱛᱚᱜ ᱫᱚ ᱱᱚᱜᱼᱚᱭ ᱥᱟᱦᱟᱨ ᱠᱚ ᱞᱟᱜᱟᱣ ᱵᱟᱲᱟ ᱦᱩᱭ ᱠᱟᱱᱟ ᱾ ᱟᱨ ᱛᱚᱵᱮ ᱟᱯᱮ ᱥᱮᱫ ᱫᱚ ᱪᱮᱫ ᱞᱮᱠᱟ ᱠᱚ ᱨᱚᱦᱚᱭᱟ? ᱟᱫᱚᱢ ᱟᱫᱚᱢ ᱡᱟᱭᱜᱟ ᱨᱮᱠᱚ ᱧᱮᱞ ᱠᱚᱣᱟ ᱮᱨᱦᱚᱸ ᱟᱹᱰᱤ ᱡᱟᱹᱥᱛᱤ ᱠᱚ ᱨᱚᱦᱚᱭᱮᱫᱟ ᱾
ᱦᱳᱭ ᱮᱨ ᱦᱚᱲ ᱮᱨ ᱮᱨ ᱦᱩᱲᱩ ᱦᱚᱸᱠᱚ ᱨᱚᱦᱚᱭ ᱜᱮᱭᱟ ᱠᱚ ᱡᱟᱹᱥᱛᱤ ᱜᱮᱠᱚ ᱨᱚᱦᱚᱭ ᱜᱮᱭᱟ ᱟᱨ ᱟᱨ ᱨᱚᱦᱚᱭ ᱜᱮᱭᱟ ᱠᱚ ᱡᱚᱛᱚ ᱠᱚ ᱨᱚᱦᱚᱭ ᱜᱮᱭᱟ ᱚ ᱨᱚᱦᱚᱭ ᱛᱮᱦᱚᱸ ᱠᱚ ᱨᱚᱦᱚᱭ ᱜᱮᱭᱟ ᱮᱨ ᱛᱮᱦᱚᱸ ᱠᱚ ᱨᱚᱦᱚᱭ ᱜᱮᱭᱟ ᱾
ᱟᱪᱪᱷᱟ ᱦᱩᱸ ᱛᱷᱚᱲᱟ ᱜᱟᱱ ᱦᱟᱸᱜ ᱰᱷᱟᱝᱰᱷᱚᱝ ᱥᱟᱰᱮᱜ ᱠᱟᱱᱟ ᱪᱮᱫ ᱠᱚᱪᱚ? ᱛᱷᱚᱲᱟᱜᱟᱱ ᱱᱚᱸᱰᱮ ᱠᱷᱚᱡ ᱮᱢ ᱯᱷᱟᱨᱟᱠ ᱞᱮᱱ ᱛᱟᱞᱟᱝ ᱠᱷᱟᱡ ᱴᱷᱤᱠ ᱦᱩᱭᱩᱜᱼᱟ ᱾ ᱟᱫᱚ
ᱟᱯᱮ ᱥᱮᱫ ᱫᱚ ᱪᱮᱫ ᱞᱮᱠᱟ ᱛᱮᱠᱚ ᱥᱤᱭᱟᱸ ᱡᱮᱥᱮ ᱟᱞᱮ ᱥᱮᱫ ᱤᱧ ᱧᱮᱞ ᱠᱮᱫᱟ ᱟᱹᱰᱤ ᱡᱟᱹᱥᱛᱤ ᱜᱮ ᱵᱚᱞᱮ ᱜᱟᱹᱰᱤ ᱠᱚ ᱴᱨᱟᱠᱴᱟᱨ ᱠᱚ ᱾ ᱟᱨ ᱟᱹᱰᱤ ᱡᱟᱹᱥᱛᱤ ᱠᱩ ᱥᱤᱭᱟᱜ ᱠᱟᱱᱟ ᱢᱮᱱ ᱠᱟᱛᱮᱫ ᱫᱚ ᱚᱱᱟ ᱱᱟᱦᱮᱞ ᱨᱮ ᱮᱱᱟᱱ ᱨᱮᱥᱮᱢ ᱢᱮᱱ ᱠᱮᱭᱟ ᱚᱱᱟ ᱱᱟᱦᱮᱞ ᱠᱚᱛᱮ ᱜᱟᱹᱭ ᱰᱟᱝᱜᱨᱟ ᱠᱚᱛᱮ ᱚᱱᱠᱟ ᱵᱟᱠᱚ ᱥᱤᱭᱚᱜ ᱠᱟᱱᱟ ᱾ ᱟᱯᱮᱥᱮᱭᱟᱜ ᱦᱟᱸᱜ ᱠᱷᱚᱵᱚᱨ ᱠᱚ ᱞᱟᱹᱭ ᱛᱟᱞᱟᱝ ᱢᱮ ᱪᱮᱫ ᱞᱮᱠᱟᱯᱮ ᱥᱤ ᱵᱟᱲᱟᱜᱼᱟ?
ᱟᱞᱮ ᱥᱮᱫ ᱦᱚᱸ ᱡᱟᱹᱥᱛᱤ ᱫᱚ ᱵᱟᱠᱚ ᱥᱤᱭᱚᱜ ᱜᱮᱭᱟ ᱱᱟᱦᱮᱞ ᱠᱚᱛᱮ ᱫᱚ ᱡᱟᱹᱥᱛᱤ ᱫᱚ ᱵᱟᱝᱠᱚ ᱥᱤᱭᱟᱜ ᱜᱮᱭᱟ ᱚᱠᱟ ᱠᱚᱨᱮ ᱠᱩᱪᱤᱫ ᱠᱩᱪᱤᱫ ᱡᱟᱭᱜᱟ ᱢᱮᱱᱟᱜᱼᱟ ᱠᱟᱹᱡ ᱠᱟᱹᱴᱤᱡ ᱠᱟᱹᱴᱤᱡ ᱡᱟᱭᱜᱟ ᱢᱮᱱᱟᱜᱼᱟ ᱚᱸᱰᱮ ᱜᱮ ᱱᱟᱦᱮᱞ ᱛᱟᱠᱚ ᱵᱮᱵᱚᱦᱟᱨᱮᱫᱼᱟ ᱵᱟᱠᱤ ᱫᱚ ᱰᱷᱮᱨ ᱜᱮ ᱮ ᱴᱨᱟᱠᱴᱚᱨ ᱛᱮᱜᱮ ᱠᱚ ᱵᱮᱵᱚᱦᱟᱨ ᱥᱤᱭᱳᱜ ᱮᱼᱟ
ᱦᱳᱭ
ᱦᱳᱭ ᱟᱪᱪᱷᱟ ᱢᱤᱫᱴᱮᱡ ᱠᱟᱛᱷᱟ ᱟᱹᱞᱤᱧ ᱱᱚᱣᱟ ᱜᱮᱞᱤᱧ ᱢᱮᱱ ᱠᱮᱭᱟ ᱡᱮ ᱡᱚᱛᱚ ᱦᱚᱲ ᱜᱮ ᱜᱟᱹᱰᱤ ᱜᱟᱹᱰᱤ ᱛᱮᱜᱮ ᱠᱚ ᱥᱤᱭᱳᱜ ᱜᱮᱭᱟ ᱠᱚ ᱛᱚ ᱵᱷᱚᱵᱤᱥᱥᱚᱛ ᱨᱮᱱᱟᱜ ᱫᱤᱱᱨᱮ ᱱᱟᱦᱮᱞ ᱮ ᱛᱮ ᱵᱟᱝᱠᱚ ᱥᱤᱭᱟᱹᱜᱟ ᱟᱫᱚ ᱚᱱᱟ ᱪᱤᱠᱠᱟᱛᱮ ᱟᱵᱮᱱ ᱪᱮᱫ ᱥᱩᱵᱤᱫᱟ ᱚᱥᱩᱵᱤᱫᱟ ᱵᱮᱱ ᱢᱮᱱ ᱮᱫᱟ ᱱᱟᱦᱮᱞ ᱛᱮ ᱥᱩᱵᱤᱫᱟ ᱪᱮᱫ ᱢᱮᱱᱟᱜᱼᱟ ᱟᱨ ᱴᱮᱠᱴᱟᱨ ᱛᱮ ᱥᱤᱭᱳᱜ ᱞᱮᱠᱷᱟᱡ ᱪᱮᱫ ᱥᱩᱵᱤᱫᱟ ᱢᱮᱱᱟᱜᱼᱟ ᱚᱱᱟ ᱛᱷᱟᱲᱟᱛ ᱠᱟᱹᱴᱤᱡ ᱞᱟᱹᱭ ᱧᱚᱜ ᱵᱮᱱ ᱥᱮ
ᱦᱮᱸ ᱟᱹᱰᱤ ᱢᱚᱸᱡᱽ ᱠᱟᱛᱷᱟᱢ ᱞᱟᱹᱭ ᱠᱮᱫᱟ ᱟᱨ ᱱᱟᱦᱮᱞ ᱫᱚ ᱡᱚᱠᱷᱚᱱᱮᱢ ᱥᱤᱭᱟ ᱛᱚ ᱱᱚᱭᱟᱨᱮ ᱟᱹᱰᱤ ᱢᱚᱸᱡᱽ ᱢᱮᱱᱟᱜᱼᱟ ᱢᱚᱸᱡᱽ ᱢᱮᱱᱟᱜᱼᱟ ᱵᱚᱞᱮ ᱟᱹᱰᱤ ᱯᱷᱟᱭᱫᱟ ᱢᱮᱱᱟᱜᱼᱟ ᱱᱟᱦᱮᱞᱛᱮ ᱡᱚᱠᱷᱚᱱ ᱛᱚ ᱠᱷᱮᱛᱮᱢ ᱥᱤᱭᱟ ᱛᱚ ᱞᱟᱦᱟᱛᱮᱧ ᱫᱤᱥᱟᱹᱭᱟ ᱞᱚᱥᱚᱫ ᱠᱟᱛᱮ ᱠᱚ ᱡᱟᱵᱚᱴ ᱠᱟᱛᱮ ᱠᱚ ᱫᱚᱦᱚ ᱠᱟᱜ ᱱᱟ ᱫᱟᱜ ᱯᱮᱨᱮᱡ ᱠᱟᱛᱮᱫ ᱫᱚᱦᱚ ᱠᱟᱜ ᱠᱟᱱ ᱛᱟᱦᱮᱱᱟᱠᱚ ᱚᱱᱟ ᱫᱚ ᱱᱚᱣᱟ ᱜᱮ ᱵᱚᱞᱮ ᱜᱷᱟᱸᱥ ᱩᱯᱟᱹ ᱞᱟᱴ ᱯᱟᱴ ᱜᱷᱟᱸᱥ ᱠᱚ ᱛᱟᱦᱮᱱᱟ ᱟᱫᱚ ᱚᱱᱟ ᱫᱚ ᱵᱟᱹᱭ ᱵᱟᱹᱭᱛᱮ ᱛᱮ ᱥᱮᱭᱟᱜᱼᱟ ᱟᱫᱚ ᱚᱠᱟ ᱢᱟ ᱢᱤᱫ ᱥᱚᱯᱛᱟᱦᱚ ᱠᱚ ᱫᱚᱦᱚ ᱠᱟᱜᱼᱟ ᱚᱠᱟ ᱢᱟ ᱵᱟᱨ ᱯᱮ ᱫᱤᱱ ᱠᱚ ᱫᱚᱦᱚ ᱠᱟᱜᱼᱟ ᱟᱫᱚ ᱤᱱᱟᱹᱛᱮ ᱡᱚᱠᱷᱚᱱᱮᱢ ᱫᱚᱦᱚ ᱠᱟᱜᱼᱟ ᱤᱭᱟᱹ ᱡᱟᱵᱚᱴ ᱠᱟᱛᱮᱜ ᱛ ᱚᱱᱟ ᱫᱚ ᱜᱷᱟᱥ ᱠᱚᱫᱚ ᱯᱩᱨᱟᱹᱥᱮᱭᱟᱜᱼᱟ ᱟᱨ ᱯᱷᱤᱨ ᱛ ᱚᱱᱟ ᱛᱚ ᱥᱮᱭᱟ ᱞᱮᱱᱠᱷᱷᱟᱡ ᱫᱚ ᱵᱩᱡᱷᱟᱹᱣ ᱢᱮ ᱠᱷᱟᱫ ᱵᱮᱱᱟᱜ ᱟᱛᱚ
ᱦᱳᱭ ᱦᱳᱭ
ᱛᱚ ᱚᱱᱟ ᱟᱹᱰᱤ ᱱᱟᱯᱟᱭ ᱛᱟᱦᱮᱸ ᱠᱟᱱᱟ ᱵᱚᱞᱮ ᱞᱟᱦᱟ ᱛᱮᱭᱟᱜ ᱠᱟᱛᱷᱟ ᱠᱚ ᱟᱫᱚ ᱠᱷᱟᱫᱽ ᱵᱮᱱᱟᱣ ᱞᱮᱱᱠᱷᱟᱱ ᱢᱟ ᱚᱱᱛᱮ ᱞᱚᱥᱚᱫ ᱢᱮ ᱟᱨ ᱨᱚᱦᱚᱭ ᱢᱮ ᱟᱫᱚ ᱱᱚᱣᱟ ᱫᱚ ᱟᱹᱰᱤ ᱱᱟᱯᱟᱭ ᱛᱟᱦᱮᱸ ᱠᱟᱱᱟ ᱞᱟᱛᱟᱨ ᱠᱟᱛᱮᱫ ᱱᱚᱣᱟ ᱠᱚᱢ ᱞᱟᱹᱭᱮᱫ ᱠᱟᱱ ᱴᱮᱠᱴᱟᱨ ᱠᱚᱦᱜ ᱧᱮᱞᱚᱜᱚᱜ ᱠᱟᱱᱟ ᱟᱫᱚ ᱚᱱᱟ ᱫᱚ ᱛᱩᱨᱟᱹᱛ ᱜᱮ ᱡᱟᱯᱚᱴ ᱢᱮ ᱛᱩᱨᱟᱹᱛ ᱜᱮ ᱟᱨᱦᱚᱸ ᱩᱱ ᱦᱤᱞᱚᱜ ᱜᱮ ᱞᱚᱥᱚᱫ ᱢᱮᱛᱚ ᱚᱱᱠᱟ ᱠᱷᱟᱫᱽ ᱵᱟᱝ ᱵᱮᱱᱟᱜ ᱠᱟᱱᱟ ᱜᱷᱟᱸᱥ ᱠᱚᱛᱮ ᱟᱨ ᱦᱩᱭ ᱫᱟᱲᱮᱭᱟᱜ ᱠᱷᱟᱱ ᱚᱱᱟ ᱜᱷᱟᱥ ᱦᱚᱸ ᱯᱩᱨᱟᱹ ᱛᱩᱨᱟᱹᱛ ᱜᱮ ᱨᱟᱠᱟᱵᱚᱜ ᱠᱟᱱᱟ
ᱦᱚᱭ
ᱟᱫᱚ ᱚᱱᱮ ᱚᱱᱟᱜᱮ ᱱᱚᱣᱟ ᱨᱮ ᱤᱭᱟᱹ ᱢᱮᱱᱟᱜ ᱟᱠᱟᱫᱟ ᱟᱫᱚ ᱟᱢᱜᱮ ᱦᱟᱸᱜ ᱱᱚᱣᱟᱣ ᱨᱮ ᱞᱟᱹᱭ ᱛᱟᱞᱟᱝ ᱢᱮ ᱟᱯᱮᱥᱮᱫ ᱪᱮᱫ ᱞᱮᱠᱟ ᱱᱮᱛᱟᱨ ᱫᱚ ᱜᱟᱹᱰᱤ ᱛᱮᱜᱮ ᱡᱟᱹᱥᱛᱤ ᱠᱚ ᱤᱭᱟᱹᱭᱮᱫᱟ ᱥᱮ ᱵᱚᱞᱮ ᱚᱱᱟ ᱱᱟᱦᱮᱞ ᱟᱨᱟᱝ ᱛᱮᱜᱮ ᱦᱟᱸᱜ ᱡᱟᱹᱥᱛᱤ ᱫᱚᱠᱚ ᱪᱟᱞᱟᱣᱮᱫᱟ ᱱᱮᱛᱟᱨ
ᱟᱹᱞᱤᱧ ᱞᱤᱧ ᱟᱹᱞᱤᱧ ᱞᱤᱧ ᱧᱮᱞ ᱟᱠᱟᱟᱜᱼᱟ ᱟᱨ ᱥᱮ ᱟᱞᱮ ᱥᱮᱫᱠᱚ ᱵᱮᱵᱚᱦᱟᱨᱮᱫᱼᱟ ᱛᱚ ᱯᱨᱚᱨᱟᱭ ᱞᱮᱠᱟᱜᱮ ᱰᱷᱮᱨ ᱜᱮ ᱴᱮᱠᱴᱟᱨᱜᱤ ᱠᱚ ᱵᱮᱵᱚᱦᱟᱨᱮᱫᱼᱟ ᱠᱚ ᱟᱫᱚ ᱟᱹᱞᱤᱧ ᱫᱚ ᱱᱚᱣᱟ ᱵᱤᱥᱚᱭ ᱛᱮᱫᱚ ᱪᱮᱫ ᱞᱤᱧ ᱢᱮᱱ ᱠᱮᱭᱟ ᱴᱮᱠᱴᱟᱨ ᱛᱮᱫᱚ ᱟᱹᱰᱤ ᱧᱮᱞᱚᱜᱚᱜ ᱠᱟᱱᱟ ᱢᱟᱱᱮ ᱞᱚᱜᱮ ᱞᱚᱜᱮ ᱜᱮ ᱥᱤ ᱡᱟᱹᱨᱩᱲ ᱠᱟᱱᱟ ᱞᱚᱜᱮ ᱞᱮ ᱜᱮ ᱨᱚᱦᱚᱭ ᱡᱩᱲ ᱠᱟᱱᱟ ᱚᱱᱠᱟ ᱫᱚ ᱛᱟᱭᱚᱢᱛᱮ ᱦᱩᱲᱩ ᱨᱚᱦᱚᱭ ᱠᱟᱛᱮᱫ ᱦᱚᱸ ᱟᱨᱦᱚᱸ ᱜᱷᱟᱥ ᱡᱟᱱᱟᱢ ᱨᱟᱠᱟᱵᱚᱜ ᱠᱟᱱᱟ ᱛᱟᱭᱚᱢᱛᱮ ᱚᱱᱟ ᱜᱟᱡᱟᱲ ᱵᱮᱱᱟᱣᱼᱟ ᱜᱟᱡᱟᱲ ᱵᱮᱱᱟᱣ ᱞᱮᱠᱷᱟᱱ ᱛᱮ ᱦᱩᱲᱩ ᱵᱟᱝ ᱦᱩᱭᱩᱜᱼᱟ ᱦᱳᱭᱥᱮ ᱟᱨ ᱟᱹᱞᱤᱧ ᱞᱤᱧ ᱢᱮᱱᱟ ᱱᱟᱦᱮᱞ ᱛᱮᱭᱟᱜ ᱥᱩᱵᱤᱫᱷᱟ ᱟᱨ ᱴᱟᱠᱴᱟᱨ ᱛᱮᱭᱟᱜ ᱥᱩᱵᱤᱫᱷᱟ ᱫᱚ ᱟᱞᱟᱜ ᱜᱮᱭᱟ ᱱᱟᱦᱮᱞ ᱛᱮᱜᱮ ᱚᱠᱟ ᱵᱚᱱ ᱥᱤᱭᱳᱜᱼᱟ ᱚᱱᱟ ᱫᱚ ᱟᱹᱰᱤ ᱵᱷᱟᱹᱜᱤ ᱵᱚᱱ ᱥᱤᱭᱳᱜᱼᱟ ᱢᱚᱸᱡᱽ ᱛᱮᱵᱚᱱ ᱥᱤᱭᱳᱜᱼᱟ ᱟᱨ ᱴᱮᱠᱴᱟᱨ ᱛᱮᱫᱚ ᱪᱮᱛᱟᱱ ᱪᱮᱛᱟᱱ ᱦᱳᱭᱳᱜᱼᱟ ᱟᱨ ᱵᱷᱤᱛᱨᱤ ᱦᱩᱭᱩᱜ ᱨᱮ ᱦᱚᱸ ᱟᱹᱰᱤ ᱢᱚᱡᱽ ᱫᱚ ᱵᱟᱝ ᱪᱮᱫ ᱟᱜ ᱥᱮ ᱦᱟᱥᱟ ᱠᱚ ᱫᱚ ᱤᱭᱟᱹ ᱵᱟᱝ ᱤᱥᱤᱱᱚᱜ ᱠᱟᱱᱟ ᱵᱟᱝ ᱥᱮᱭᱟᱜ ᱠᱟᱱᱟ ᱜᱷᱟᱥ ᱠᱚ ᱮᱱᱠᱷᱟᱱ ᱜᱚᱴᱟᱞ ᱜᱚᱴᱟᱞ ᱜᱮ ᱛᱟᱦᱮᱱ ᱠᱟᱱᱟ ᱦᱳᱭ ᱥᱮ
ᱟᱨ ᱱᱟᱦᱮᱞ ᱛᱮᱫᱚ ᱟᱨ ᱱᱚᱣᱟ ᱦᱚᱸ ᱞᱤᱧ ᱧᱮᱞ ᱟᱠᱟᱫᱼᱟ ᱢᱤᱫ ᱴᱮᱡ ᱵᱚᱞᱮ ᱟᱲᱮ ᱛᱮ ᱛᱤᱱᱟᱹᱜ ᱢᱚᱸᱡᱽ ᱮ ᱥᱤ ᱫᱟᱲᱮᱭᱟᱜᱼᱟ ᱤᱱᱟᱹᱜ ᱢᱚᱸᱡᱽ ᱟᱹᱰᱤ ᱡᱟᱹᱥᱛᱤ ᱟᱲᱮ ᱛᱮᱦᱚᱸ ᱢᱮᱱᱟ ᱛᱚ ᱟᱹᱰᱤ ᱟᱲᱮ ᱛᱮᱢ ᱥᱤ ᱫᱟᱲᱮᱭᱟᱜᱼᱟ ᱟᱨ ᱴᱮᱠᱴᱟᱨ ᱛᱮᱫᱚ ᱚᱱᱠᱟ ᱫᱚ ᱵᱟᱝ ᱩᱱᱤ ᱚᱠᱟ ᱞᱮᱠᱟ ᱪᱚ ᱠᱚᱱᱟ ᱨᱮᱫᱚ ᱦᱟᱸᱜ ᱵᱟᱭ ᱥᱤ ᱧᱟᱢ ᱞᱮᱫᱟ ᱪᱮᱠᱟ ᱞᱮᱫᱟᱭ ᱛᱚ ᱚᱱᱮ ᱚᱱᱟ ᱧᱮᱞᱚᱜᱚᱜ ᱠᱟᱱᱟ ᱟᱨ ᱱᱟᱦᱮᱞ ᱫᱚ ᱦᱟᱸᱜ ᱞᱤᱧ ᱧᱮᱞ ᱠᱮᱫᱟ ᱟᱹᱰᱤ ᱡᱟᱹᱛᱤ ᱜᱮ ᱦᱟᱸᱜ ᱞᱟᱹᱦᱩᱫᱚᱜᱼᱟ ᱵᱚᱞᱮ ᱮᱸᱰᱮ ᱮᱸᱰᱮᱢ ᱥᱤᱭᱟ ᱯᱩᱨᱟᱹ ᱮᱸᱰᱮ ᱮᱸᱰᱮᱢ ᱥᱤᱭᱟ ᱟᱨ ᱱᱟ ᱚᱱᱟ ᱤᱭᱟᱹ ᱛᱮᱫᱚ ᱵᱚᱞᱮ ᱦᱟᱥᱟᱭ ᱤᱭᱟᱹ ᱩᱴᱠᱟᱹᱣᱟ ᱟᱨ ᱯᱚᱴᱚᱢᱟ ᱴᱮᱠᱴᱟᱨ ᱛᱮ ᱱᱚᱣᱟ ᱦᱚᱸ ᱧᱮᱞ ᱠᱟᱱᱟ ᱟᱹᱰᱤ ᱡᱟᱹᱥᱛᱤ ᱜᱮ ᱠᱷᱟᱹᱞᱤ ᱚᱱᱟ ᱩᱴᱠᱟᱹᱣᱟ ᱟᱨ ᱯᱚᱴᱚᱢᱟ ᱫᱚ ᱵᱟᱢ ᱵᱩᱡᱷᱟᱹᱜ ᱥᱤ ᱧᱟᱢ ᱠᱟᱜᱼᱟ ᱥᱮ ᱵᱟᱭ ᱥᱤ ᱧᱟᱢ ᱠᱟᱜᱼᱟ ᱟᱫᱚ ᱚᱸᱰᱮ ᱫᱚ ᱠᱮᱴᱮᱡ ᱜᱮ ᱛᱟᱦᱮᱱᱟ ᱟᱫᱚ ᱚᱱᱟ ᱫᱚ ᱵᱟᱨ ᱫᱚᱢ ᱡᱚᱠᱷᱚᱱ ᱵᱟᱢ ᱥᱤ ᱦᱚᱪᱚᱭᱟ ᱛᱚ ᱟᱢᱟᱜ ᱫᱚ ᱚᱱᱠᱟᱜ ᱜᱮ ᱛᱟᱦᱮᱱᱟ ᱦᱟᱥᱟ ᱠᱚᱫᱚ ᱦᱟᱸᱜ ᱵᱮᱥ ᱛᱮ ᱵᱟᱝ ᱞᱟᱹᱦᱩᱫᱚᱜᱼᱟ ᱱᱚᱣᱟ ᱦᱚᱸ ᱟᱹᱰᱤ ᱜᱮ ᱧᱮᱞ ᱟᱠᱟᱱᱟ
ᱛᱚᱵᱮ ᱟᱨ ᱪᱮᱫ ᱠᱚᱠᱚ ᱨᱚᱦᱚᱭ ᱵᱟᱲᱟᱭ ᱜᱮᱭᱟ ᱚᱱᱟ ᱦᱳᱲᱳ ᱵᱟᱫᱽ ᱠᱟᱛᱮᱫ
ᱦᱳᱲᱳ ᱵᱟᱫᱽ ᱠᱟᱛᱮ ᱠᱚᱫᱚᱞᱮ ᱨᱚᱦᱚᱭ ᱜᱮᱭᱟ ᱞᱮ ᱯᱟᱴ ᱠᱚ ᱞᱮ ᱨᱚᱦᱚᱭᱟ ᱛᱤᱞ ᱠᱚᱞᱮ ᱨᱚᱦᱚᱭᱟ ᱪᱟᱥ ᱟᱵᱟᱫᱽ ᱜᱮᱭᱟ ᱞᱮ ᱟᱨ ᱤᱱᱟᱹ ᱛᱟᱭᱱᱚᱢ ᱢᱟ ᱚᱱᱮ ᱟᱸᱜᱷᱟᱲ ᱥᱚᱨᱦᱟᱭ ᱵᱚᱸᱜᱟ ᱠᱚ ᱛᱤᱭᱳᱜ ᱞᱮᱱᱠᱷᱟᱱ ᱢᱟ ᱩᱛᱩ ᱡᱤᱱᱤᱥ ᱠᱚ ᱠᱚ ᱨᱚᱦᱚᱭᱟ ᱫᱟᱹᱞ ᱠᱚᱠᱚ ᱨᱚᱦᱚᱭᱮᱜ-ᱟ ᱠᱚ ᱨᱟᱢᱲᱟ ᱫᱟᱹᱞ ᱦᱚᱲᱮᱫ ᱫᱟᱹᱞ ᱛᱤᱞ ᱥᱩᱨᱜᱩᱡᱟ ᱟᱨ ᱤᱭᱟᱹ ᱛᱩᱲᱤ ᱠᱚᱠᱚ ᱛᱩᱲᱤ ᱞᱮ ᱨᱚᱦᱚᱭ ᱜᱮᱭᱟ ᱟᱨ ᱛᱩᱲᱤ ᱛᱮᱫᱚ ᱥᱩᱱᱩᱢ ᱞᱮ ᱵᱮᱱᱟᱣᱟ ᱚᱱᱟ ᱠᱚᱞᱮ ᱨᱚᱦᱚᱭ ᱜᱮᱭᱟ ᱛᱩᱲᱤ ᱠᱚ ᱥᱩᱱᱩᱢ ᱞᱮ ᱵᱮᱱᱟᱣᱟ ᱟᱯᱱᱟᱨᱟᱜ ᱦᱳᱭ ᱟᱯᱱᱟᱨᱟᱜ ᱵᱟᱯᱞᱟ ᱠᱚᱨᱮ ᱛᱩᱲᱤ ᱥᱩᱱᱩᱢ ᱛᱮ ᱩᱛᱩ
ᱦᱮᱸ ᱟᱞᱮ ᱥᱮᱫ ᱡᱚᱠᱷᱚᱱᱮᱢ ᱧᱮᱞᱟ ᱛᱚ ᱟᱞᱮ ᱥᱮᱫ ᱦᱚᱸ ᱚᱱᱠᱟ ᱠᱟᱱ ᱜᱮᱭᱟ ᱢᱮᱱ ᱠᱟᱛᱮᱫ ᱫᱚ ᱟᱭᱢᱟ ᱰᱷᱮᱨ ᱚᱱᱠᱟ ᱪᱟᱥ ᱵᱟᱥ ᱦᱳᱭᱳᱜᱼᱟ ᱢᱮᱱ ᱠᱮᱭᱟᱢ ᱚᱱᱟ ᱦᱳᱲᱳ ᱦᱟᱸᱜ ᱱᱤᱛᱚᱜ ᱞᱮ ᱨᱚᱦᱚᱭᱟ ᱟᱫᱚ ᱚᱱᱟ ᱦᱳᱲᱳ ᱥᱟᱶ ᱥᱟᱶ ᱛᱮᱜᱮ ᱦᱟᱸᱜ ᱨᱟᱢᱲᱟ ᱠᱚᱞᱮ ᱮᱨᱟ ᱟᱫᱚ ᱤᱱᱟᱹ ᱵᱟᱫᱽ ᱫᱚ ᱦᱟᱸᱜ ᱮᱢ ᱧᱮᱞᱟ ᱵᱷᱩᱴ ᱢᱟᱹᱥᱨᱤ ᱵᱟᱹᱭᱦᱟᱹᱲ ᱠᱚᱨᱮ ᱮᱠᱟᱞ ᱟᱹᱰᱤ ᱠᱟᱡᱟᱠ ᱜᱮ ᱚᱱᱟ ᱪᱟᱹᱭᱛᱟᱹᱞᱤ ᱠᱚ ᱮᱨ ᱟᱞᱮ ᱟᱨ ᱜᱩᱦᱩᱢ ᱚᱠᱟᱹᱧ ᱞᱟᱹᱭ ᱠᱮᱫᱟ ᱛᱩᱲᱤ ᱚᱠᱟᱢ ᱞᱟᱹᱭ ᱠᱮᱫᱼᱟ ᱚᱱᱟ ᱦᱚᱸ ᱟᱞᱮ ᱥᱮᱫ ᱫᱚᱠᱚ ᱮᱨ ᱜᱮᱭᱟ ᱟᱨ ᱚᱱᱟ ᱪᱮᱫ ᱠᱚ ᱢᱮᱛᱟᱜᱼᱟ ᱚᱱᱟ ᱤᱭᱟᱹ ᱪᱮᱫ ᱠᱚ ᱢᱮᱛᱟᱜ ᱠᱟᱱᱟ ᱦᱟᱸᱜ ᱚᱱᱟ ᱴᱤᱥᱤ ᱠᱚ ᱱᱚᱣᱟ ᱠᱚᱦᱚᱸ ᱟᱹᱰᱤ ᱡᱟᱹᱥᱛᱤ ᱠᱚ ᱮᱨᱟ ᱟᱨ ᱤᱱᱟᱹ ᱵᱟᱫᱽ ᱠᱟᱛᱮᱫ ᱫᱚ ᱦᱟᱸᱜ ᱧᱮᱞ ᱢᱮ ᱛᱮ ᱡᱚᱸᱱᱰᱨᱟ ᱠᱚ ᱚᱱᱟ ᱨᱟᱦᱮᱲ ᱠᱚ ᱚᱱᱟ ᱠᱚᱦᱚᱸ ᱟᱹᱰᱤ ᱡᱟᱹᱥᱛᱤ ᱠᱚ ᱮᱨᱟ ᱟᱯᱮ ᱥᱮᱱ ᱚᱱᱟ ᱡᱚᱸᱰᱨᱟ ᱟᱨ ᱨᱟᱦᱮᱲ ᱠᱚ ᱮᱨᱟ ᱥᱮ ᱵᱟ ᱠᱚ ᱮᱨᱟ ᱚᱱᱟ ᱵᱟᱨᱮ ᱛᱮ
ᱦᱳᱭ ᱦᱳᱭ ᱚᱱᱟ ᱠᱟᱛᱷᱟ ᱵᱟᱹᱞᱤ ᱵᱟᱹᱞᱤᱧ ᱞᱟᱹᱭ ᱟᱠᱟᱜᱼᱟ ᱟᱞᱮ ᱥᱮᱫ ᱡᱚᱸᱱᱰᱨᱟ ᱦᱚᱸᱠᱚ ᱨᱚᱦᱚᱭ ᱜᱮᱭᱟ ᱠᱚ ᱮᱨ ᱜᱮᱭᱟ ᱠᱚ ᱨᱟᱦᱮᱲ ᱦᱚᱸᱠᱚ ᱮᱨ ᱜᱮᱭᱟ ᱠᱚ ᱟᱞᱮ ᱥᱮᱫ ᱫᱚ ᱚᱱᱠᱟᱱ ᱯᱞᱮᱱ ᱦᱟᱥᱟ ᱠᱟᱱᱟ ᱥᱮ ᱡᱚᱛᱚᱱᱟᱜ ᱜᱮ ᱤᱭᱟᱹ ᱦᱩᱭᱩᱜᱼᱟ ᱡᱚᱛᱚᱣᱟᱜ ᱜᱮ ᱪᱟᱥ ᱠᱚ ᱡᱚᱛᱚ ᱦᱩᱭᱩᱜ ᱜᱮᱭᱟ
ᱟᱪᱪᱷᱟ ᱟᱹᱰᱤ ᱱᱟᱯᱟᱭ ᱟᱨ ᱚᱱᱠᱟ ᱠᱟᱱ ᱜᱮᱭᱟ ᱟᱞᱮ ᱥᱮᱫ ᱦᱚᱸ ᱱᱚᱜᱼᱚᱭ ᱡᱚᱛᱚᱣᱟᱜ ᱜᱮ ᱱᱤᱛᱚᱜ ᱫᱚ ᱦᱩᱭᱩᱜᱼᱟ ᱵᱚᱞᱮ ᱡᱟᱦᱟᱱᱟᱜ ᱜᱮᱢ ᱪᱟᱥ ᱵᱟᱥᱼᱟ ᱟᱨ ᱨᱟᱦᱮᱲ ᱠᱚ ᱱᱚᱣᱟᱹᱧ ᱧᱮᱞ ᱠᱟᱫᱟ ᱡᱟᱹᱥᱛᱤ ᱵᱚᱞᱮ ᱯᱤᱰᱷᱟᱹ ᱢᱮᱱ ᱜᱟᱹᱰᱭᱟᱹ ᱯᱤᱰᱷᱟᱹ ᱡᱟᱹᱥᱛᱤ ᱠᱚ ᱨᱚᱦᱚᱭ ᱵᱟᱲᱟ ᱟᱠᱟᱜᱼᱟ ᱵᱚᱞᱮ ᱟᱹᱰᱤ ᱜᱷᱩᱴᱩ ᱜᱷᱩᱴᱩ ᱚᱱᱟ ᱫᱚ ᱦᱟᱸᱜ ᱚᱱᱠᱟ ᱫᱟᱜ ᱵᱟᱭ ᱥᱟᱦᱟᱣ ᱛᱮ ᱟᱫᱚ ᱜᱷᱩᱴᱩ ᱧᱚᱜ ᱨᱮᱜᱮ ᱦᱟᱸᱜ ᱮᱨ ᱜᱟᱱᱚᱜᱼᱟ ᱟᱫᱚ ᱚᱱᱟ ᱫᱚ ᱡᱟᱹᱥᱛᱤ ᱦᱟᱸᱜ ᱜᱟᱹᱭᱟᱹ ᱯᱤᱰᱷᱟᱹ ᱨᱮᱠᱚ ᱮᱨ ᱵᱟᱲᱟᱣ ᱟᱨ ᱠᱷᱮᱛ ᱦᱚᱸ ᱚᱱᱠᱟ ᱱᱟᱜ ᱠᱷᱮᱛ ᱨᱮ ᱨᱚᱦᱚᱭ ᱢᱮ ᱚᱱᱠᱟ ᱫᱚ ᱜᱷᱩᱴᱩ ᱧᱚᱜ ᱜᱮᱭᱟ ᱴᱟᱺᱰᱤ ᱠᱚᱨᱮ ᱛᱚ ᱱᱟᱯᱟᱭ ᱦᱩᱭᱩᱜᱼᱟ ᱨᱟᱦᱮᱲ ᱠᱚ ᱟᱯᱮ ᱥᱮᱫ ᱚᱱᱠᱟ ᱪᱮᱫ ᱞᱮᱠᱟ ᱠᱷᱮᱛ ᱨᱮ ᱠᱚ ᱮᱨᱟ ᱥᱮ ᱵᱚᱞᱮ ᱜᱟᱹᱰᱤᱭᱟᱹ ᱯᱤᱱᱰᱷᱟᱹ ᱠᱚᱨᱮ ᱥᱮ ᱪᱮᱫ ᱞᱮᱠᱟ
ᱦᱮᱸ ᱜᱟᱹᱰᱭᱟᱹ ᱯᱤᱱᱰᱷᱟᱹ ᱠᱚᱨᱮ ᱜᱮᱠᱚ ᱮᱨᱟ ᱜᱟᱹᱰᱭᱟᱹ ᱯᱤᱰᱷᱟᱹ ᱠᱚᱨᱮ ᱜᱮ ᱠᱚ ᱮᱨᱟ ᱨᱟᱦᱮᱲ ᱫᱚ ᱟᱨ ᱠᱷᱮᱛ ᱨᱮᱜᱮ ᱠᱚ ᱮᱨᱟ ᱨᱟᱢᱵᱽᱲᱟ ᱦᱚᱲᱮᱡ ᱫᱟᱹᱞ ᱠᱤᱥᱟᱹᱨᱤ ᱢᱟᱹᱥᱨᱤ ᱚᱱᱟ ᱠᱚᱫᱚ ᱱᱚᱣᱟ ᱠᱚᱨᱮ ᱠᱚ ᱮ
ᱟᱪᱪᱷᱟ
ᱦᱮᱸ
ᱟᱪᱪᱷᱟ ᱟᱪᱪᱷᱟ ᱟᱨ ᱱᱚᱣᱟ ᱦᱚᱸ ᱧᱮᱞ ᱠᱟᱱᱟ ᱱᱮᱛᱟᱨ ᱠᱟᱛᱮᱜ ᱵᱚᱞᱮ ᱚᱱᱟ ᱦᱩᱲᱩ ᱠᱚᱫᱚ ᱦᱟᱸᱜ ᱜᱟᱹᱰᱤ ᱛᱮ ᱟᱹᱰᱤ ᱡᱟᱹᱥᱛᱤ ᱠᱚ ᱤᱭᱟᱹ ᱚᱪᱚᱭᱮᱫᱟ ᱡᱮᱭᱥᱮ ᱟᱞᱮᱥᱮᱫ ᱮᱢ ᱧᱮᱞ ᱞᱮᱠᱷᱟᱡ ᱫᱚ ᱵᱚᱞᱮ ᱟᱫᱚᱢ ᱦᱚᱲ ᱫᱚ ᱜᱟᱹᱰᱤ ᱛᱮᱠᱚ ᱤᱭᱟᱹ ᱚᱪᱚᱭᱟ ᱟᱨ ᱟᱫᱚᱢ ᱦᱚᱲ ᱫᱚ ᱚᱱᱟ ᱜᱮᱫ ᱠᱟᱛᱮ ᱜᱟᱹᱰᱤ ᱨᱮᱠᱚ ᱵᱷᱚᱨᱟᱣ ᱜᱚᱫ ᱠᱟᱜᱼᱟ ᱛᱷᱨᱮᱥᱟᱨ ᱢᱤᱥᱤᱱ ᱨᱮ
ᱦᱮᱸ
ᱟᱨ ᱟᱫᱚᱢ ᱦᱚᱲ ᱫᱚ ᱟᱯᱱᱟᱨ ᱛᱮᱠᱚ ᱜᱮᱫᱟ
ᱠᱟᱛᱷᱟ ᱞᱤᱧ ᱢᱮᱱ ᱠᱮᱫᱼᱟ ᱜᱟᱹᱰᱮ ᱡᱟᱦᱟᱱᱟᱜ ᱵᱚᱱ ᱢᱮᱥᱟᱞ ᱠᱟᱛᱮᱜ ᱵᱚᱱ ᱢᱟᱸᱰᱟ ᱚᱪᱚᱭᱮᱫᱟ ᱥᱮᱵᱚᱱ ᱡᱟᱝ ᱚᱪᱚᱭᱮᱫᱟ ᱚᱱᱟ ᱫᱚ ᱱᱚᱣᱟ ᱜᱮᱞᱤᱧ ᱢᱮᱱ ᱠᱮᱭᱟ ᱠᱤ ᱜᱟᱹᱰᱤ ᱛᱮ ᱢᱤᱥᱤᱱ ᱛᱮ ᱢᱟᱸᱰᱟᱣᱟᱜ ᱤᱭᱟᱹ ᱫᱚ ᱦᱩᱲᱩ ᱫᱚ ᱛᱟᱭᱚᱢ ᱛᱮ ᱪᱟᱨᱟ ᱡᱚᱠᱷᱟᱱ ᱵᱟᱝ ᱡᱟᱱᱟᱢᱚᱜᱼᱟ ᱚᱱᱟ ᱟᱹᱞᱤᱧᱟᱜ ᱵᱤᱥᱮᱥ ᱫᱚ ᱢᱮᱱᱟᱜ ᱛᱟᱹᱞᱤᱧᱭᱟ ᱟᱨ ᱧᱮᱞ ᱠᱮᱭᱟᱵᱚᱱ ᱛᱮᱦᱮᱧ ᱟᱹᱰᱤ ᱰᱷᱮᱨ ᱞᱚᱥ ᱦᱩᱭᱩᱜ ᱠᱟᱱᱟ ᱜᱟᱹᱰᱤᱛᱮ ᱠᱟᱹᱢᱤ ᱨᱮᱭᱟᱜ ᱠᱷᱟᱹᱛᱤᱨ ᱟᱵᱚᱣᱟᱜ ᱟᱭᱢᱟ ᱰᱷᱮᱨ ᱞᱚᱥ ᱪᱟᱞᱟᱜ ᱠᱟᱱᱟ ᱪᱮᱫᱟᱜ ᱥᱮ ᱱᱚᱛᱮ ᱵᱩᱥ ᱵᱩᱥᱩᱵ ᱦᱚᱸ ᱞᱮᱵᱽᱲᱮᱡᱚᱜ ᱠᱟᱱᱟ ᱦᱳᱭ ᱥᱮ ᱵᱩᱥᱩᱵ ᱞᱮᱵᱽᱲᱮᱡᱚᱜ ᱠᱟᱱᱟ ᱵᱩᱥᱩᱵ ᱜᱩᱸᱰᱟᱹᱜ ᱠᱟᱱᱟ ᱛᱚ ᱚᱱᱟ ᱫᱚ ᱵᱮᱥ ᱵᱟᱝ ᱦᱩᱭᱩᱜ ᱠᱟᱱᱟ ᱟᱵᱚ ᱞᱟᱹᱜᱤᱫ ᱟᱨ ᱰᱟᱝᱨᱟᱠᱚ ᱞᱟᱹᱜᱤᱫ ᱦᱚᱸ ᱛᱟᱭᱱᱚᱢ ᱛᱮ ᱱᱟᱥᱮ ᱛᱮᱜᱮ ᱥᱮᱭᱟᱜᱼᱟ ᱱᱟᱥᱮ ᱛᱮᱜᱮ ᱥᱮᱭᱟᱜᱼᱟ
ᱟᱨ ᱚᱱᱟᱦᱚᱸ ᱧᱮᱞᱚᱜᱚᱜ ᱠᱟᱱᱟ ᱡᱟᱹᱥᱛᱤ ᱜᱮ ᱡᱮ ᱟᱢ ᱡᱚᱠᱷᱚᱱ ᱚᱱᱟ ᱜᱟᱹᱰᱤ ᱛᱮᱢ ᱤᱭᱟᱹ ᱚᱪᱚᱭᱟ ᱟᱫᱚ ᱵᱩᱥᱩᱵ ᱡᱚᱠᱷᱚᱱ ᱵᱟᱢ ᱡᱚᱜᱟᱣᱟ ᱛᱚ ᱪᱮᱠᱟᱛᱮ ᱦᱩᱭᱩᱜᱼᱟ ᱟᱨ ᱚᱱᱟ ᱫᱚ ᱟᱨ ᱡᱚᱠᱷᱚᱱ ᱟᱯᱱᱟᱨ ᱛᱮᱢ ᱟᱹᱴᱤᱭᱟ ᱟᱹᱴᱤ ᱠᱟᱛᱮᱢ ᱫᱟᱞᱟ ᱚᱱᱟ ᱜᱳᱞ ᱜᱳᱞ ᱢᱤᱥᱤᱱ ᱦᱟᱸᱜ ᱦᱤᱡᱩᱜ ᱠᱟᱱᱟ ᱚᱱᱟᱛᱮᱢ ᱫᱟᱞᱟ ᱟᱫᱚ ᱫᱟᱞ ᱵᱟᱲᱟ ᱠᱟᱛᱮᱜ ᱦᱟᱸᱜ ᱛᱟᱭᱚᱢᱛᱮ ᱡᱚᱠᱷᱚᱱ ᱛᱚᱠᱷᱚᱱ ᱚᱱᱟ ᱵᱩᱥᱩᱵ ᱠᱚᱢ ᱡᱚᱜᱟᱣᱟ ᱛᱚ ᱛᱟᱭᱱᱚᱢ ᱫᱟᱨᱟᱢ ᱥᱮᱢ ᱢᱮᱱᱠᱮᱭᱟ ᱟᱜᱟᱢ ᱫᱤᱱ ᱠᱚᱨᱮ ᱜᱟᱹᱭ ᱰᱟᱝᱨᱟ ᱠᱚᱢ ᱡᱚᱢ ᱚᱪᱚ ᱫᱟᱲᱮᱣᱟ ᱠᱚᱣᱟ ᱵᱚᱥᱩᱵ ᱵᱩᱥᱩᱵ ᱠᱚ ᱟᱨ ᱚᱱᱟ ᱡᱚᱠᱷᱚᱱ ᱵᱟᱢ ᱫᱟᱞᱟ ᱚᱱᱠᱟᱛᱮ ᱟᱫᱚ ᱚᱱᱟ ᱫᱚ ᱟᱹᱰᱤ ᱩᱥᱟᱹᱨᱟ ᱜᱮ ᱵᱟᱹᱲᱤᱡᱚᱜ ᱛᱟᱢᱟ ᱛᱟᱢᱟ ᱥᱮᱭᱟᱜ ᱛᱟᱢ ᱟᱨ ᱚᱱᱟ ᱫᱚ ᱛᱟᱭᱱᱚᱢ ᱫᱟᱨᱟᱢ ᱵᱟᱢ ᱤᱭᱟᱹ ᱫᱟᱲᱮᱭᱟᱜᱼᱟ ᱵᱟᱢ ᱡᱚᱜᱟᱣ ᱡᱚᱛᱚᱱ ᱫᱟᱲᱮᱭᱟᱜᱼᱟ
ᱢᱤᱥᱤᱱ ᱛᱮᱫᱚ ᱡᱟᱹᱥᱛᱤ ᱞᱟᱢᱡᱟᱜᱚᱜ ᱠᱟᱱᱟ ᱛᱚᱞᱢᱚᱡᱚᱜ ᱠᱟᱱᱟ ᱛᱚ ᱚᱱᱟ ᱠᱷᱟᱹᱛᱤᱨ ᱚᱱᱟ ᱫᱚ ᱵᱟᱭ ᱜᱟᱱᱚᱜ ᱠᱟᱱᱟ ᱟᱨ ᱟᱹᱞᱤᱧ ᱞᱤᱧ ᱢᱮᱱ ᱠᱮᱜᱼᱟ ᱡᱩᱫᱤ ᱰᱟᱝᱨᱟ ᱛᱮ ᱢᱟᱸᱰᱟ ᱦᱩᱭ ᱠᱚᱜᱼᱟ ᱥᱮ ᱪᱮᱫ ᱞᱮᱠᱟ ᱵᱩᱥᱩᱵ ᱛᱟᱦᱮᱸᱱᱟ ᱚᱱᱠᱟᱜᱮ ᱢᱚᱡᱽ ᱜᱮ ᱛᱟᱦᱮᱸᱱᱟ ᱵᱟᱝ ᱪᱤᱠᱟᱹᱜᱼᱟ ᱟᱨ ᱤᱱᱟᱹᱨᱮ ᱯᱚᱭᱥᱟ ᱦᱚᱸ ᱠᱷᱚᱨᱚᱪ ᱠᱚᱢᱚᱜᱼᱟ ᱟᱫᱚ ᱱᱮᱛᱟᱨ ᱠᱚᱫᱚ ᱡᱟᱹᱥᱛᱤ ᱚᱱᱠᱟ ᱟᱹ ᱟᱹᱲᱤᱥᱤᱭᱟᱹᱜ ᱠᱟᱱᱟ ᱠᱚ ᱛᱷᱚᱨ ᱟᱹᱲᱤᱥᱚᱜ ᱠᱟᱱᱟ ᱠᱚ ᱤᱭᱟᱹᱛᱮ ᱰᱟᱝᱨᱟ ᱛᱮ ᱢᱟᱸᱰᱟ ᱠᱚᱫᱚ ᱟᱫᱚ ᱚᱱᱟ ᱪᱤᱠᱟᱭᱟᱠᱚ ᱡᱚᱛᱚ ᱜᱮ ᱴᱮᱠᱴᱟᱨ ᱛᱮᱜᱮ ᱠᱚ ᱢᱟᱸᱰᱟᱭᱮᱫ-ᱟ
ᱟᱞᱮᱥᱮᱫ ᱡᱚᱠᱷᱚᱱᱮᱢ ᱞᱟᱹᱭᱟ ᱟᱞᱮᱥᱮᱫ ᱫᱚ ᱚᱱᱟ ᱴᱮᱠᱴᱟᱨ ᱴᱟᱠᱴᱟᱨ ᱠᱚᱛᱮ ᱫᱚ ᱢᱮᱱ ᱠᱮᱭᱟ ᱚᱠᱟᱴᱟᱜ ᱮᱢ ᱢᱮᱱᱮᱜ ᱠᱟᱱ ᱰᱟᱝᱨᱟ ᱠᱚᱛᱮ ᱠᱚ ᱢᱟᱸᱰᱟᱭᱟ ᱛᱚ ᱵᱚᱥᱩᱵ ᱢᱚᱡᱽ ᱛᱟᱦᱮᱸᱱᱟ ᱟᱞᱮ ᱥᱮᱫ ᱫᱚ ᱚᱱᱠᱟ ᱰᱟᱝᱨᱟ ᱠᱚᱛᱮ ᱫᱚ ᱦᱟᱸᱜ ᱵᱟᱠᱚ ᱢᱟᱸᱰᱟᱭ ᱜᱮᱭᱟ ᱟᱨ ᱟᱞᱮ ᱥᱮᱫ ᱡᱚᱠᱷᱚᱱᱮᱢ ᱟᱞᱮᱥᱮᱫ ᱡᱚᱠᱷᱚᱱᱮᱢ ᱧᱮᱞᱟ ᱛᱚ ᱟᱞᱮ ᱥᱮᱫ ᱫᱚ ᱫᱟᱞᱟ ᱢᱮᱱᱠᱷᱟᱱ ᱫᱚ ᱚᱱᱟ ᱛᱤ ᱛᱮ ᱫᱚ ᱵᱟᱠᱚ ᱫᱟᱞᱟ ᱚᱱᱟ ᱢᱤᱥᱤᱱ ᱧᱟᱢᱚᱜ ᱠᱟᱱᱟ ᱜᱳᱞ ᱜᱳᱞ ᱟᱢᱫᱚ ᱠᱷᱟᱹᱞᱤ ᱫᱚᱦᱚᱭ ᱢᱮ ᱚᱸᱰᱮ ᱞᱮᱵᱮᱫ ᱠᱟᱛᱮᱜ ᱤᱭᱟᱹᱭ ᱢᱮ ᱟᱨ ᱱᱮᱛᱟᱨ ᱢᱟ ᱢᱚᱴᱚᱨ ᱠᱚᱠᱚ ᱯᱷᱤᱴ ᱮᱫ ᱠᱟᱱ ᱵᱚᱞᱮ ᱛᱟᱭᱱᱚᱢ ᱥᱮᱫ ᱨᱮ ᱢᱤᱥᱤᱱ ᱠᱚ ᱯᱷᱤᱴ ᱫᱟᱲᱮᱭᱟᱜᱼᱟ ᱵᱚᱞᱮ ᱞᱮᱵᱮᱫ ᱦᱚᱸ ᱵᱟᱝ ᱦᱩᱭᱩᱜ ᱛᱟᱢᱟ ᱠᱷᱟᱹᱞᱤ ᱛᱤᱸᱜᱩ ᱛᱤᱸᱜᱩ ᱟᱢ ᱫᱚ ᱚᱸᱰᱮ ᱫᱚᱦᱚᱭ ᱢᱮ ᱟᱨ ᱟᱹᱪᱩᱨᱚᱜᱼᱟ ᱚᱱᱟ ᱠᱷᱟᱹᱞᱤ ᱟᱢ ᱫᱚ ᱫᱟᱞ ᱛᱚᱢᱟᱡᱽ ᱛᱮᱜᱮ ᱟᱢᱫᱚ ᱠᱷᱟᱹᱞᱤ ᱥᱟᱯᱷᱟᱭ ᱢᱮ ᱚᱱᱟ ᱦᱩᱲᱩ ᱟᱫᱚ ᱚᱱᱮ ᱚᱱᱠᱟ ᱧᱮᱞ ᱟᱠᱟᱱᱟ ᱛᱟᱨ ᱟᱹᱰᱤ ᱡᱟᱹᱥᱛᱤ ᱜᱤ ᱟᱫᱚ ᱚᱱᱟᱛᱮ ᱚᱱᱟ ᱛᱮᱦᱚᱸ ᱟᱹᱰᱤ ᱵᱩᱥᱩᱵ ᱵᱚᱞᱮ ᱟᱹᱰᱤ ᱱᱟᱯᱟᱭ ᱛᱮ ᱛᱟᱦᱮᱱᱚᱜ ᱠᱟᱱᱟ ᱚᱱᱠᱟ ᱵᱟᱝ ᱵᱟᱹᱲᱤᱡᱚᱜ ᱠᱟᱱᱟ ᱟᱯᱮ ᱥᱮᱫ ᱚᱱᱠᱟ ᱠᱚ ᱫᱟᱞ ᱫᱟ ᱥᱮ ᱵᱟᱝ ᱟᱯᱮ ᱥᱮᱫ ᱵᱟᱨᱮᱛᱮ ᱞᱟᱹᱭ ᱛᱟᱞᱟᱝ ᱢᱮ ᱥᱮ ᱢᱤᱫᱵᱟᱨ ᱠᱟᱛᱷᱟ ᱠᱚ
ᱟᱞᱮ ᱥᱮᱫ ᱫᱚ ᱟᱞᱮ ᱥᱮᱫ ᱫᱚ ᱵᱟᱠᱩ ᱫᱟᱞᱟ ᱟᱞᱮ ᱥᱮᱫ ᱫᱚ ᱠᱷᱟᱹᱞᱤ ᱚᱱᱟ ᱴᱮᱠᱴᱟᱨ ᱛᱮᱜᱮ ᱠᱚ ᱢᱟᱸᱰᱟᱭᱟ ᱵᱟᱝᱠᱷᱟᱱ ᱫᱚ ᱵᱩᱥᱩᱵ ᱛᱮ ᱰᱟᱝᱨᱟ ᱛᱮᱠᱚ ᱢᱟᱸᱰᱟᱭᱟ ᱠᱚ
ᱦᱮᱸ
ᱰᱟᱝᱨᱟ ᱛᱤᱜᱮ ᱠᱩ ᱢᱟᱰᱟᱭᱟ ᱟᱨ ᱵᱟᱠᱚ ᱫᱟᱞᱟ ᱫᱟᱞ ᱫᱚ ᱵᱟᱞᱮ ᱫᱟᱞᱟ ᱪᱮᱫᱟᱜ ᱥᱮ ᱟᱞᱮ ᱥᱮ ᱰᱷᱤᱨ ᱰᱷᱤᱨ ᱦᱩᱲᱩ ᱦᱩᱭᱩᱜᱼᱟ ᱚᱱᱠᱟ ᱡᱩᱫᱤ ᱫᱟᱞ ᱠᱷᱟᱱ ᱢᱟ ᱚᱠᱚᱭ ᱫᱟᱞ ᱪᱟᱵᱟᱭᱟ ᱵᱟᱠᱚ ᱫᱟᱞ ᱫᱟᱲᱤᱜᱼᱟ
ᱦᱮᱸ
ᱚᱱᱟ ᱪᱮᱠᱟ ᱰᱟᱭᱨᱮᱴ ᱦᱳᱭ ᱰᱟᱭᱨᱮᱴ ᱢᱟᱸᱰᱟ ᱠᱮᱜ ᱜᱮ ᱟᱨ ᱵᱟᱝᱠᱷᱟᱡ ᱴᱨᱟᱠᱴᱟᱨ ᱛᱮᱜᱮ ᱞᱤ ᱢᱟᱸᱰᱟᱭᱮᱫᱼᱟ
ᱪᱤᱜ ᱠᱚᱪᱚ ᱦᱟᱸᱜ ᱟᱸᱡᱚᱢᱚᱜ ᱠᱟᱱ ᱛᱟᱢᱟ ᱠᱷᱟᱡ ᱠᱷᱚᱡ ᱦᱟᱸᱜ ᱛᱷᱚᱲᱟ ᱥᱟᱱᱛᱤ ᱧᱚᱜ ᱛᱮᱢ ᱪᱟᱞᱟᱣ ᱞᱮᱱ. ᱠᱷᱟᱡ ᱴᱷᱤᱠ ᱠᱚᱜᱼᱟ
ᱦᱚᱭ ᱦᱚᱭ ᱴᱷᱤᱠ ᱜᱮ ᱴᱷᱤᱠ ᱜᱮ
ᱟᱫᱚ ᱵᱟᱠᱷᱟᱡ ᱰᱤᱥᱴᱟᱵᱽ ᱞᱮᱱᱠᱷᱟᱡ ᱦᱟᱸᱜ ᱟᱹᱰᱤ ᱢᱩᱥᱠᱤᱞ ᱩᱱᱟᱹᱜ ᱜᱟᱞᱢᱟᱨᱟᱣ ᱠᱟᱛᱮᱜ ᱡᱟᱦᱟᱸ ᱱᱚᱝᱠᱟ ᱯᱷᱟᱭᱫᱟ ᱵᱟᱭ ᱮᱢ ᱠᱟᱫᱟ ᱫᱚ ᱪᱤᱫ ᱟᱫᱚ
ᱫᱚ ᱚᱱᱟᱛᱮ ᱥᱟᱱᱛᱤ ᱡᱟᱭᱜᱟ ᱨᱮᱜᱮ ᱜᱟᱞᱢᱟᱨᱟᱣ ᱫᱚ ᱴᱷᱤᱠᱚᱜᱼᱟ᱾ ᱟᱫᱚ ᱪᱚᱞᱚ ᱱᱚᱜᱼᱚᱭ ᱟᱹᱰᱤ ᱜᱟᱱ ᱜᱮ ᱥᱩᱢᱟᱹᱭ ᱢᱟ ᱦᱳᱭᱳᱜ ᱠᱟᱱ ᱛᱟᱞᱟᱝ ᱟᱨ ᱱᱚᱜᱼᱚᱭ ᱵᱟᱹᱭ ᱵᱟᱹᱭᱛᱮ ᱢᱩ ᱪᱮᱫ ᱥᱮᱫ ᱪᱟᱞᱟᱜ ᱠᱟᱱᱟ ᱟᱫᱚ ᱱᱚᱝᱠᱟ ᱜᱮ ᱟᱨᱦᱚᱸᱞᱟᱝ ᱜᱟᱞᱢᱟᱨᱟᱣᱟ ᱱᱟᱣᱟ ᱱᱟᱣᱟ ᱥᱟᱛᱟᱢ ᱤᱫᱤ ᱠᱟᱛᱮ ᱱᱚᱠᱟ ᱜᱮ ᱟᱨᱦᱚᱸᱞᱟᱝ ᱜᱚᱞᱯᱚᱭᱟ ᱟᱫᱚ ᱱᱚᱠᱟ ᱜᱮ ᱟᱨᱦᱚᱸ ᱢᱮᱥᱡᱽ ᱢᱮ ᱟᱨ ᱥᱮ ᱤᱧ ᱦᱚᱸᱧ ᱢᱮᱥᱮᱡᱟ ᱡᱩᱫᱤ ᱯᱷᱤᱨᱤᱧ ᱛᱟᱦᱮᱱᱟ ᱱᱤᱛᱚᱜ ᱟᱫᱚ ᱢᱩ ᱢᱩᱪᱟᱹ ᱨᱮ ᱢᱟ ᱢᱤᱜᱵᱟᱨ ᱠᱟᱛᱷᱟ ᱠᱚ ᱦᱟᱸ ᱢᱮᱱᱟᱜ ᱠᱷᱟᱡ ᱨᱚᱲ ᱛᱟᱞᱟᱝ ᱢᱮ ᱟᱨ ᱠᱷᱟᱡ ᱯᱷᱮᱨ ᱱᱚᱰᱮ ᱜᱮᱞᱟᱝ ᱢᱩ
ᱦᱮᱸ ᱪᱟᱵᱟᱭᱮᱱ ᱪᱟᱵᱟᱭᱮᱱ ᱪᱟᱵᱟᱭᱱᱟ